ᱦᱮᱞᱳᱣ ᱦᱮᱞᱳᱣ᱾
ᱦᱮᱸ᱾
ᱡᱚᱦᱟᱨ ᱜᱮ᱾ ᱪᱮᱜ ᱠᱚᱯᱮ ᱪᱤᱠᱟᱹ ᱵᱟᱲᱟᱭ ᱫᱟ?
ᱚᱲᱟᱜ ᱠᱚᱨᱮ ᱜᱮ᱾
ᱫᱟᱠᱟ ᱠᱚᱯᱮ ᱤᱥᱤᱱ ᱠᱮᱫᱟ?
ᱤᱥᱤᱱ ᱦᱩᱭ ᱱᱟ ᱡᱚᱢ ᱠᱮᱫᱟ ᱞᱮ᱾
ᱚᱻ᱾ ᱟᱯᱮ ᱥᱮᱫ ᱫᱟᱜ ᱡᱟᱹᱲᱤ ᱫᱚ ᱪᱮᱞᱠᱟ ᱫᱟᱜ ᱵᱟᱲᱟᱭ ᱫᱟᱭ?
ᱫᱟᱜ ᱡᱟᱹᱲᱤ ᱫᱚ ᱚᱱᱠᱟ ᱠᱚᱢ ᱠᱚᱢ ᱛᱚᱞᱟ ᱠᱚᱫᱚᱞᱮ ᱜᱤ ᱛᱤ ᱟᱠᱟᱫ ᱜᱮᱭᱟ ᱨᱚᱦᱚᱭ ᱫᱚ ᱟᱣᱨᱤ᱾
ᱚ ᱟᱨ ᱥᱤᱛᱩᱝ ᱠᱟᱱᱟ?
ᱦᱮᱸ ᱥᱤᱛᱩᱝ ᱠᱟᱱᱟ ᱫᱚᱢᱮ, ᱟᱯᱮ ᱥᱮᱱ ᱱᱚᱠᱟ ᱞᱮᱠᱟ? ᱫᱟᱜ ᱡᱟᱹᱲᱤ ᱠᱚ,
ᱟᱞᱮ ᱥᱮᱜ ᱦᱚᱸ ᱫᱟᱜ ᱡᱟᱹᱲᱤ ᱚᱱᱠᱟ ᱜᱮ ᱫᱟᱜ ᱵᱟᱲᱟᱭᱮᱜ ᱜᱮᱭᱟᱭ ᱛᱮᱦᱤᱧ ᱫᱚ᱾ ᱥᱮᱛᱟᱜ ᱠᱷᱚᱱᱟᱜ ᱟᱹᱰᱤ ᱡᱳᱨᱮ ᱨᱤᱢᱤᱞ ᱟᱠᱟᱫᱟᱭ ᱟᱫᱚ ᱫᱟᱜ ᱡᱟᱹᱲᱤ ᱠᱮᱫ ᱜᱮᱭᱟᱭ ᱥᱮᱛᱟᱜ ᱨᱮ᱾ ᱟᱯᱮᱥᱮᱜ ᱵᱟᱦᱟ ᱯᱚᱨᱚᱵᱽ ᱠᱚ ᱦᱩᱭᱩᱜ ᱛᱟᱦᱮᱱ ᱜᱮᱭᱟ?
ᱦᱩᱭᱩᱜ ᱜᱮᱭᱟ᱾
ᱚ ᱟᱯᱮ ᱥᱮᱱᱟᱜ ᱵᱟᱦᱟ, ᱚᱱᱮ ᱟᱨ ᱟᱞᱮ ᱥᱮᱱᱟᱜ ᱵᱟᱦᱟ ᱦᱳᱭᱛᱳ ᱟᱹᱰᱤᱜᱮ ᱯᱷᱟᱨᱟᱠ ᱦᱩᱭᱩᱜ ᱜᱮᱭᱟ ᱟᱞᱮ ᱟᱵᱚ ᱴᱚᱴᱷᱟ ᱠᱤᱭᱟᱹ ᱴᱚᱴᱷᱟ ᱠᱤᱭᱟᱹ ᱫᱚ ᱡᱚᱛᱚ ᱠᱤᱪᱷᱩ ᱜᱮ ᱯᱷᱟᱨᱟᱠ ᱯᱷᱟᱨᱟᱠ ᱦᱩᱭᱩᱜ ᱜᱮᱭᱟ ᱛᱮ ᱟᱫᱚ ᱟᱯᱮ ᱥᱮᱱᱟᱜ ᱵᱟᱦᱟ ᱫᱚ ᱢᱟᱱᱮ ᱪᱮᱫ ᱞᱮᱠᱟ ᱯᱮ ᱠᱚᱨᱟᱣ ᱜᱮᱭᱟᱯᱮ ᱟᱫᱚ ᱱᱟᱥᱮ ᱠᱟᱹᱴᱤᱡ ᱮᱢ ᱞᱟᱹᱭ ᱞᱮᱠᱷᱟᱱ ᱵᱷᱟᱜᱤ ᱦᱩᱭ ᱠᱚᱜᱼᱟ᱾
ᱟᱞᱮ ᱥᱮᱱᱟᱜ ᱵᱟᱦᱟ ᱫᱚ
ᱡᱟᱦᱮᱨ ᱨᱮᱜᱮ ᱥᱮ ᱠᱚ ᱵᱚᱸᱜᱟᱭ ᱜᱮᱭᱟ ᱠᱚ ᱟᱯᱮᱥᱮᱱ?
ᱡᱟᱦᱮᱨ ᱨᱮᱜᱮ ᱠᱚ ᱵᱚᱸᱜᱟᱭ ᱜᱮᱭᱟ ᱠᱚ ᱡᱟᱦᱮᱨ ᱨᱮ᱾ ᱟᱨ ᱚᱱᱟ ᱩᱢ ᱢᱟᱦᱟ ᱦᱤᱞᱳᱜ ᱩᱢ ᱤᱭᱟᱹ ᱠᱮᱫᱟ ᱠᱚ ᱜᱚᱴᱟ ᱠᱚ ᱥᱟᱯᱷᱟ ᱥᱟᱹᱯᱷᱤ ᱠᱮᱫᱟ ᱡᱮ ᱦᱤᱞᱳᱜ ᱥᱟᱹᱨᱫᱤ ᱡᱮ ᱦᱤᱞᱳᱜ ᱠᱚ ᱵᱚᱸᱜᱟᱭᱟ ᱮᱱ ᱦᱤᱞᱳᱜ ᱫᱚ ᱟᱫᱚ ᱱᱟᱭᱠᱮ ᱵᱟᱵᱟ ᱩᱱᱤ ᱮᱱᱮᱡ ᱮᱱᱮᱡ ᱛᱮᱠᱚ ᱤᱫᱤ ᱦᱚᱴᱚ ᱠᱟᱭᱟ᱾ ᱟᱨᱚ ᱚᱸᱰᱮ ᱚᱸᱰᱮ ᱟᱹᱰᱤ ᱨᱚᱠᱚᱢ ᱠᱟᱹᱢᱤ ᱢᱮᱱᱟᱜᱼᱟ ᱵᱚᱸᱜᱟᱭᱟᱠᱚ᱾ ᱟᱵᱟᱨ ᱚᱱᱮ ᱤᱭᱟᱹᱭᱟᱠᱚ ᱵᱚᱸᱜᱟ ᱥᱟᱨᱮᱡ ᱨᱮᱱᱟᱜ ᱚᱱᱮ ᱠᱷᱤᱪᱩᱲᱤᱜᱟ ᱠᱚ ᱡᱟᱦᱟᱸ ᱯᱚᱥᱟᱫ ᱫᱚ ᱚᱱᱟ ᱠᱚᱠᱚ ᱡᱚᱢᱟᱚ ᱟᱵᱟᱨ ᱠᱚ ᱪᱟᱞᱟᱜ ᱟᱠᱚ ᱵᱟᱦᱟ ᱟᱛ ᱛᱟᱝ ᱵᱟᱦᱟ ᱟᱛᱟᱝ ᱠᱟ ᱠᱟᱛᱮᱮᱫ ᱟᱨᱚ ᱮᱱᱮᱡ ᱮᱱᱮᱡ ᱛᱮ ᱫᱟᱨᱟᱢ ᱟᱹᱜᱩᱭᱮ ᱦᱩᱭᱩᱜᱼᱟ ᱱᱟᱭᱠᱮ ᱵᱟᱵᱟ᱾
ᱟᱫᱚ ᱵᱟᱦᱟ ᱫᱚ ᱵᱟᱦᱟ ᱫᱚ ᱪᱮᱫ ᱵᱟᱦᱟ ᱯᱮ ᱵᱟᱦᱟᱭ ᱜᱮᱭᱟ ᱢᱟᱛᱠᱚᱢ ᱵᱟᱦᱟ ᱥᱮ ᱥᱟᱨᱡᱚᱢ ᱵᱟᱦᱟ?
ᱥᱟᱨᱡᱚᱢ ᱵᱟᱦᱟ᱾
ᱚ ᱢᱚᱡᱽ ᱜᱮ ᱵᱚᱦᱚᱜ ᱩᱵ ᱨᱮᱯᱮᱯᱮ ᱞᱟᱜᱟᱣ ᱠᱟᱜᱼᱟ ᱥᱟᱨᱡᱚᱢ ᱵᱟᱦ ᱢᱚᱸᱡᱽ ᱜᱮ ᱧᱮᱞᱚᱜ ᱛᱟᱯᱮ ᱫᱟᱞᱟᱭ ᱫᱟᱞᱟᱭ ᱵᱟᱝ
ᱦᱮᱸ
ᱚ ᱟᱹᱰᱤ ᱵᱷᱟᱜᱤ ᱜᱮᱯᱮ ᱠᱚᱨᱟᱣ ᱟᱯᱮ ᱥᱮ ᱟᱞᱮ ᱥᱮᱫ ᱦᱚᱸ ᱚᱱᱠᱟ ᱜᱮᱞᱮ ᱠᱚᱨᱟᱣ ᱛᱟᱦᱮᱱ ᱜᱮᱭᱟᱞᱮ ᱟᱫᱚ ᱟᱞᱮᱫᱚ ᱡᱮᱫᱤᱱ ᱯᱩᱭᱞᱩ ᱫᱚ ᱩᱢ ᱢᱟᱦᱟ ᱦᱩᱭᱩᱜ ᱜᱮᱭᱟ ᱥᱮ ᱯᱮ ᱢᱟᱦᱟ ᱦᱟᱹᱵᱤᱡ ᱠᱚᱨᱟ ᱠᱚᱣᱟ ᱩᱢ ᱢᱟᱦᱟ ᱵᱚᱸᱜᱟ ᱢᱟᱦᱟ ᱟᱨ ᱦᱩᱭᱩᱜ ᱠᱟᱱᱟ ᱥᱟᱹᱨᱫᱤ ᱢᱟᱦᱟ ᱟᱫᱚ ᱩᱢ ᱢᱟᱦᱟ ᱦᱤᱞᱳᱜ ᱫᱚ ᱢᱟᱱᱮ ᱪᱷᱚᱪ ᱪᱷᱚᱲᱟ ᱵᱟᱲᱟ ᱠᱮᱟᱧ ᱠᱚ ᱟᱫᱚ ᱩᱢ ᱢᱟᱦᱟ ᱦᱤᱞᱳᱜ ᱫᱚ ᱚᱱᱠᱟᱱᱟᱜ ᱫᱚ ᱪᱮᱫ ᱦᱚᱸ ᱵᱟᱝ ᱦᱩᱭᱩᱜᱼᱟ ᱟᱨ ᱡᱮᱫᱤᱱ ᱵᱚᱸᱜᱟ ᱢᱟᱦᱟ ᱥᱮᱫᱤᱱ ᱫᱚ ᱱᱟᱭᱠᱮ ᱵᱟᱵᱟ ᱡᱚᱛᱚᱦ ᱢᱟᱱᱮ ᱟᱛᱩᱨ ᱨᱮᱱ ᱦᱚᱲ ᱟᱛᱮ ᱮᱱᱮᱡ ᱮᱱᱮᱡ ᱛᱮ ᱡᱟᱦᱮᱨ ᱠᱚ ᱤᱫᱤ ᱦᱚᱴᱚ ᱠᱟᱭᱟ᱾ ᱚᱸᱰᱮ ᱵᱚᱸᱜᱟ ᱵᱳᱩᱨᱩ ᱦᱩᱭᱩᱜᱼᱟ ᱟᱨ ᱡᱟᱦᱟᱸ ᱛᱤᱱᱟᱹᱜ ᱯᱮᱲᱟ ᱯᱟᱹᱲᱦᱟᱹ ᱠᱚ ᱮᱸ ᱫᱤᱫᱤ ᱛᱟᱠᱚ ᱥᱮ ᱠᱩᱢᱟᱹᱝ ᱦᱟᱛᱚᱢ ᱠᱩᱢᱟᱹᱝ ᱛᱟᱠᱚ ᱡᱟᱶᱟᱭ ᱠᱟᱠᱚᱣᱟ ᱠᱚ ᱵᱟᱨᱦᱮ ᱨᱮ ᱛᱚ ᱩᱱᱠᱩ ᱡᱚᱛᱚ ᱠᱚ ᱱᱮᱣᱛᱟ ᱟᱹᱜᱩ ᱠᱚᱛᱮ ᱟᱫᱚ ᱡᱟᱦᱮᱨ ᱨᱮᱠᱚ ᱪᱟᱞᱟᱜᱼᱟ᱾ ᱟᱫᱚ ᱡᱟᱦᱮᱨ ᱨᱮ ᱪᱟᱞᱟᱣ ᱠᱟᱛᱮ ᱚᱸᱰᱮ ᱥᱚᱲᱮ ᱥᱚᱲᱮ ᱛᱟᱦᱮᱱᱟᱠᱚ ᱡᱟᱦᱟᱸ ᱫᱚ ᱵᱚᱸᱜᱟ ᱥᱟᱨᱮᱡ ᱥᱚᱲᱮ ᱦᱩᱭᱩᱜᱼᱟ ᱟᱫᱚ ᱚᱱ ᱥᱚᱲᱮ ᱠᱚ ᱡᱚᱢ ᱠᱮᱫ ᱜᱮ ᱟᱫᱚ ᱥᱚᱲᱮ ᱡᱚᱢ ᱠᱟᱛᱮ ᱜᱮ ᱟᱫᱚ ᱚᱸᱰᱮ ᱠᱚ ᱮᱱᱮᱡ ᱟᱹᱪᱩᱨᱟ ᱢᱤᱫ ᱟᱠᱷᱲᱟ ᱟᱫᱚ ᱢᱤᱫ ᱟᱠᱷᱲᱟ ᱮᱱᱮᱡ ᱟᱹᱪᱩᱨ ᱠᱟᱛᱮᱮᱫ ᱜᱮ ᱟᱫᱚ ᱮᱱᱮᱡ ᱮᱱᱮᱡ ᱛᱮ ᱠᱩᱞᱦᱤ ᱠᱚ ᱟᱹᱜᱩᱭᱮᱭᱟ ᱱᱟᱭᱠᱮ᱾
ᱦᱮᱸ ᱦᱮᱸ
ᱟᱫᱚ ᱟᱹᱜᱩ ᱠᱮᱫᱮ ᱠᱷᱟᱱ ᱠᱚ ᱟᱫᱚ ᱚᱸᱰᱮ ᱦᱚᱸ ᱮᱱᱮᱡ ᱮᱱᱮᱡ ᱛᱮ ᱟᱫᱚ ᱡᱟᱸᱜᱟ ᱠᱚ ᱟᱹᱨᱩᱵᱮᱭᱟ ᱱᱟᱭᱠᱮ ᱟᱨ ᱱᱟᱭᱠᱮ ᱥᱟᱞᱟᱜ ᱡᱟᱦᱟᱸᱭ ᱢᱤᱫ ᱦᱚᱲᱮ ᱛᱟᱦᱮᱱᱟ ᱩᱱᱤ ᱫᱚ ᱢᱟᱱᱮ ᱞᱚᱝᱛᱟ ᱞᱮᱠᱟ ᱠᱟᱜᱮ ᱢᱤᱫ ᱦᱚᱲᱮ ᱛᱟᱦᱮᱱᱟ ᱛᱤᱨᱞᱟᱹ ᱢᱟᱱᱮ ᱛᱤᱨᱞᱟᱹ ᱫᱚ ᱵᱟᱝ ᱢᱟᱱᱮ ᱢᱤᱫᱴᱮᱱ ᱰᱟᱺᱜᱩᱣᱟᱹ ᱠᱚᱲᱟ ᱜᱮ ᱟᱨᱠᱤ ᱟᱫᱚ ᱚᱱᱠᱟ ᱠᱟᱛᱮᱫ ᱜᱮᱠᱚ ᱡᱚᱛᱚ ᱜᱚᱴᱟᱜᱮ ᱟᱹᱨᱩᱵ ᱟᱹᱨᱩᱵ ᱛᱮ ᱚᱲᱟᱜ ᱠᱚ ᱠᱷᱟᱹᱲᱲᱟᱹᱭᱟ ᱟᱨ ᱟᱭᱟᱜ ᱚᱲᱟᱜ ᱠᱚ ᱯᱷᱴ ᱠᱚᱮ ᱟᱫᱚ ᱚᱸᱰᱮ ᱵᱟᱨ ᱟᱠᱷᱲᱟ ᱜᱟᱱ ᱠᱚ ᱮᱱᱮᱡ ᱟᱠᱚ ᱟᱫᱚ ᱚᱸᱰᱮᱜᱮ ᱦᱟᱺᱰᱤ ᱠᱚᱦᱚᱸ ᱠᱚ ᱫᱚᱦᱚ ᱠᱟᱜᱼᱟ ᱱᱟᱭᱠᱮ ᱵᱩᱲᱦᱤ ᱠᱚ ᱠᱷᱟᱹᱡᱟᱹᱲᱤ ᱠᱚᱭ ᱛᱩᱫᱟ ᱟᱨ ᱦᱟᱺᱰᱤ ᱠᱚᱠᱚ ᱧᱩᱭᱟ ᱟᱫᱚ ᱥᱮᱫᱤᱱ ᱨᱮᱱᱟᱜ ᱠᱟᱹᱢᱤ ᱫᱚ ᱚᱱᱰᱮ ᱜᱮ ᱢᱩᱪᱚᱛᱱ ᱜᱮ
ᱦᱩᱸ
ᱟᱯᱮ ᱥᱮᱦ ᱦᱚ ᱥᱮ ᱚᱱᱠᱟ ᱜᱮ ᱵᱟᱝ ᱦᱳᱭ ᱟᱹᱰᱤ ᱱᱟᱯᱟᱭ ᱜᱮ ᱟᱫᱚ ᱢᱟᱱᱮ ᱟᱯᱮᱥᱮᱫ ᱫᱚ ᱡᱮᱢᱚᱱ ᱮᱠᱷᱚᱱ ᱫᱚ ᱱᱚᱜᱼᱚᱭ ᱫᱟᱜ ᱡᱟᱹᱲᱤ ᱠᱷᱟᱹᱛᱤᱨ ᱪᱮᱫ ᱞᱮᱠᱟ ᱟᱲᱟᱜ ᱥᱟᱠᱟᱢ ᱥᱟᱠᱟᱢ ᱠᱚ ᱦᱩᱭᱩᱜ ᱜᱮᱭᱟ ᱡᱩᱫᱤ ᱟᱯᱮ ᱥᱮᱱᱟᱜ ᱟᱲᱟᱜ ᱥᱟᱠᱟᱢ ᱨᱮᱱᱟᱜ ᱧᱩᱛᱩᱢᱮᱢ ᱞᱟᱹᱭ ᱠᱷᱟᱱ ᱵᱷᱟᱹᱜᱤ ᱦᱩᱭ ᱠᱚᱜᱼᱟ
ᱮᱠᱷᱚᱱ
ᱮᱠᱷᱚᱱ ᱫᱚ ᱟᱲᱟᱜ ᱥᱟᱠᱟᱢ ᱠᱚᱫᱚ ᱦᱚᱛᱚᱫ ᱠᱚᱸᱰᱷᱟ ᱥᱟᱱᱟᱢᱟᱜ ᱜᱮ
ᱱᱚᱝᱠᱟ ᱤᱭᱟᱹ ᱠᱚ ᱟᱨ ᱚᱱᱟ ᱤᱭᱟᱹ ᱠᱚᱦᱚᱸ ᱪᱮᱫ ᱠᱚ ᱢᱮᱱᱟ ᱜᱟᱺᱫᱷᱟᱹᱨᱤ ᱟᱲᱟᱜ ᱠᱚ ᱯᱩᱝᱠᱷᱟᱹ ᱟᱲᱟᱜ ᱡᱟᱦᱟᱸ
ᱦᱮᱸ ᱟᱹᱰᱤ ᱥᱤᱵᱤᱞ ᱜᱮᱭᱟ ᱢᱚᱱᱮ ᱦᱩᱭᱩᱜ ᱠᱟᱱᱟ ᱟᱯᱮ ᱥᱮᱫ ᱚᱱᱟ ᱰᱟᱝᱨᱟ ᱠᱟᱴᱟ ᱟᱲᱟᱜ ᱠᱚ ᱵᱟᱹᱱᱩᱜᱼᱟ
ᱟᱲᱟᱜ ᱠᱩᱞᱢᱤ ᱟᱲᱟᱜ ᱠᱚ ᱰᱟᱝᱨᱟ ᱟᱲᱟᱜ ᱰᱟᱝᱨᱟ ᱠᱟᱴᱟ ᱟᱲᱟᱜ ᱠᱚᱦᱚᱸ ᱧᱟᱢᱚᱜ ᱜᱮᱭᱟ ᱟᱫᱚᱻ ᱚᱱᱟᱫᱚ ᱫᱟᱜ ᱡᱟᱹᱲᱤ ᱡᱮ ᱚᱠᱟᱞᱮᱠᱟ ᱛᱟᱦᱮᱱᱟ ᱚᱱᱠᱟ ᱵᱷᱟᱵᱛᱮ ᱧᱟᱢᱚᱜᱼᱟ ᱚᱱᱟᱫᱚ
ᱦᱮᱸᱻ ᱟᱫᱚ ᱱᱚᱝᱠᱟᱧ ᱟᱸᱡᱚᱢ ᱟᱠᱟᱫᱟ ᱰᱟᱝᱨᱟ ᱠᱟᱴᱟ ᱟᱲᱟᱜ ᱛᱮ ᱢᱟᱱᱮ ᱢᱟᱹᱱᱢᱤ ᱡᱤᱣᱤ ᱢᱟᱱᱮ ᱢᱟᱭᱟᱝ ᱮ ᱵᱟᱹᱲᱛᱤᱭᱟ ᱥᱮ ᱪᱮᱫ ᱚᱱᱠᱟᱧ ᱟᱸᱡᱚᱢ ᱟᱠᱟᱫᱟ
ᱦᱮᱸ ᱡᱚᱢ ᱞᱮᱠᱷᱟᱱ ᱟᱹᱰᱤ ᱥᱚᱨᱤᱨ ᱨᱮ ᱟᱹᱰᱤ ᱱᱟᱯᱟᱭ ᱜᱮ ᱢᱟᱭᱟᱝ ᱠᱚ ᱵᱟᱹᱲᱛᱤᱭᱟ
ᱦᱳᱭ ᱢᱟᱱᱮ ᱡᱟᱦᱟᱸ ᱫᱚ ᱟᱹᱻ ᱢᱟᱱᱮ ᱟᱹᱰᱤ ᱢᱤᱫᱴᱮᱱ ᱵᱷᱟᱜᱤ ᱡᱤᱱᱤᱥ ᱠᱟᱱᱟ ᱡᱟᱦᱟᱸ ᱫᱚ ᱵᱟᱝ ᱥᱟᱨ ᱠᱟᱛᱮᱜ ᱵᱤᱱᱟᱹ ᱥᱟᱨ
ᱵᱤᱱᱟᱹ ᱥᱟᱨ ᱪᱟᱯᱟᱱᱰ ᱨᱮᱱᱟᱜ ᱦᱮᱸ ᱟᱲᱟᱜ ᱥᱟᱠᱟᱢ ᱠᱟᱱᱟ ᱚᱱᱟ ᱫᱚ
ᱦᱳᱭ
ᱟᱨᱥ ᱦᱚᱸ ᱵᱟᱝ ᱡᱟᱦᱟᱸᱭᱟᱜ ᱡᱩᱫᱤ ᱱᱚᱝᱠᱟ ᱨᱩᱣᱟᱹ ᱦᱟᱹᱥᱩ ᱦᱩᱭᱩᱜᱼᱟ ᱢᱟᱭᱟᱝ ᱦᱚᱲᱢᱚ ᱨᱮ ᱠᱚᱢ ᱛᱟᱦᱮᱱᱟ ᱩᱱᱤ ᱫᱚ ᱡᱩᱫᱤ ᱚᱱᱟ ᱨᱮᱦᱮᱫ ᱠᱚ ᱰᱟᱹᱱᱴᱤᱡ ᱠᱚ ᱟᱹᱜᱩ ᱠᱟᱛᱮᱫ ᱚᱱᱟ ᱦᱚᱸᱭ ᱠᱚᱴᱮᱡ ᱡᱚᱝᱟ ᱚᱱᱟ ᱨᱟᱥᱟᱭ ᱧᱩᱭᱟ ᱚᱱᱟ ᱛᱮᱦᱚᱸ ᱟᱹᱰᱤ ᱠᱟᱡᱮ ᱮᱢᱟ ᱠᱟᱹᱢᱤᱭ ᱟᱹᱜᱩᱭᱟ
ᱦᱚᱭ ᱛᱟᱦᱚᱞᱮ ᱛᱚ ᱟᱹᱰᱤ ᱱᱟᱯᱟᱭ ᱜᱮ
ᱦᱮᱸ
ᱟᱫᱚ ᱛᱟᱦᱚᱞᱮ ᱟᱯᱮ ᱥᱮᱫ ᱵᱟᱦᱟ ᱦᱚᱸ ᱚᱱᱮ ᱚᱱᱠᱟ ᱟᱨ ᱟᱲᱟᱜ ᱥᱟᱠᱟᱢ ᱦᱚᱸ ᱢᱟᱱᱮ ᱟᱞᱮ ᱥᱮᱱᱟᱜ ᱡᱮᱢᱚᱱ ᱟᱲᱟᱜ ᱥᱟᱠᱟᱢ ᱫᱚ ᱱᱚᱝᱠᱟ ᱞᱮ ᱞᱟᱹᱭ ᱜᱮᱭᱟᱞᱮ ᱟᱞᱮ ᱥᱮᱫ ᱫᱚ ᱢᱮᱱᱟᱜᱼᱟ ᱴᱷᱩᱭᱟᱹ ᱟᱲᱟᱜ ᱜᱟᱹᱨᱩᱱᱰᱤ ᱟᱲᱟᱜ ᱰᱟᱝᱨᱟ ᱜᱟᱼᱼ ᱴᱟ ᱟᱲᱟᱜ ᱵᱷᱟᱛᱚᱭ ᱟᱲᱟᱜ ᱦᱳᱲᱦᱚᱲᱤ ᱟᱲᱟᱜ ᱟᱨ ᱜᱟᱺᱫᱷᱟᱹᱨᱤ ᱟᱲᱟᱜ ᱦᱚᱛᱚᱫ ᱟᱲᱟᱜ ᱠᱚᱸᱰᱷᱟ ᱟᱲᱟᱜ ᱢᱟᱱᱮ ᱟᱞᱮ ᱥᱮᱫ ᱫᱚ ᱱᱩᱱᱟᱹᱜ ᱜᱟᱱ ᱟᱲᱟᱜ ᱞᱮ ᱧᱩᱛᱩᱢ ᱢᱟᱱᱮ ᱧᱩᱛᱩᱢᱨᱮ ᱱᱩᱱᱟᱹᱜ ᱜᱟᱱ ᱟᱲᱟᱜ ᱤᱧ ᱵᱟᱲᱟᱭᱟ
ᱟᱹᱰᱤ ᱱᱟᱯᱟᱭ ᱟᱲᱟᱜ ᱥᱟᱠᱟᱢ ᱡᱚᱢ ᱫᱚ ᱟᱹᱰᱤ ᱱᱟᱯᱟᱭ ᱜᱮᱭᱟ
ᱦᱳᱭ ᱟᱫᱚ ᱟᱯᱮ ᱥᱮᱫ ᱦᱳᱲᱳ ᱠᱚᱠᱚ ᱨᱚᱦᱚᱭ ᱜᱮᱭᱟ
ᱦᱮᱸᱻ
ᱟᱫᱚ ᱟᱯᱮ ᱥᱮᱱᱟᱜ ᱦᱳᱲᱳ ᱢᱟᱱᱮ ᱪᱮᱫ ᱪᱮᱫ ᱦᱳᱲᱳ ᱠᱚᱯᱮ ᱨᱚᱦᱚᱭ ᱜᱮᱭᱟ ᱧᱩᱛᱩᱢᱮᱢ ᱞᱟᱹᱭ ᱞᱮᱠᱷᱟᱱ ᱵᱷᱟᱹᱜᱤ ᱦᱩᱭ ᱠᱚᱜᱼᱟ
ᱟᱞᱮ ᱥᱮᱱ ᱦᱳᱲᱳ ᱫᱚ ᱥᱚᱨᱱᱚ ᱮᱭ ᱪᱷᱚᱛᱛᱨᱤᱥ ᱵᱤᱜᱟᱨᱚ ᱟᱨᱚ ᱢᱮᱱᱟᱜᱼᱟ ᱟᱭ ᱪᱷᱚᱛᱛᱨᱤᱥ ᱟᱹᱰᱤ ᱨᱚᱠᱚᱢ ᱟᱭᱢᱟ ᱦᱳᱲᱳ ᱢᱮᱱᱟᱜᱼᱟ
ᱚᱻ ᱟᱹᱰᱤ ᱥᱚᱨᱮᱥ
ᱟᱨ ᱟᱯᱮ ᱥᱮᱱ ᱫᱚ
ᱟᱞᱮᱥᱮᱫ ᱫᱚ ᱢᱟᱱᱮ ᱤᱧ ᱡ ᱢᱟᱱᱮ ᱤᱧ ᱫᱚ ᱢᱟᱱᱮ ᱠᱷᱮᱛ ᱠᱚᱫᱚ ᱵᱟᱹᱧ ᱪᱟᱞᱟᱣ ᱟᱠᱟᱱᱟ ᱛᱚ ᱜᱚᱜᱚ ᱵᱟᱵᱟ ᱴᱷᱮᱱ ᱜᱮ ᱟᱸᱡᱚᱢ ᱠᱟᱹᱫᱤᱧ ᱵᱮᱵᱤ ᱮᱜᱟᱨᱚ ᱢᱮᱱᱟᱜᱼᱟ ᱥᱚᱨᱱᱚ ᱢᱮᱱᱟᱜᱼᱟ ᱞᱚᱞᱞᱟ
ᱦᱮᱸ
ᱟᱨ ᱯᱩᱡᱟᱹ ᱦᱩᱲᱩ ᱟᱨ ᱢᱟᱱᱮ ᱱᱤᱭᱟᱹ ᱠᱚᱜᱮᱧ ᱫᱤᱥᱟᱹᱭᱮᱫᱟ ᱱᱤᱭᱟᱹ ᱠᱚᱜᱮᱧ ᱢᱮᱱᱟᱜᱼᱟ ᱟᱫᱚ ᱦᱳᱭᱛᱳ ᱟᱨᱚ ᱢᱮᱱᱟᱜ ᱟ ᱟᱫᱚ ᱤᱧ ᱫᱚ ᱵᱟᱹᱧ ᱵᱟᱲᱟᱭᱟ ᱵᱚᱲᱦᱟᱱ
ᱦᱩᱸ ᱦᱩᱸ
ᱟᱫᱚ ᱟᱯᱮ ᱫᱚ ᱦᱩᱲᱩ ᱠᱚᱯᱮ ᱨᱚᱦᱚᱭ ᱜᱮᱭᱟ ᱟᱫᱚ ᱟᱢ ᱠᱤ ᱦᱩᱲᱩ ᱨᱚᱦᱚᱭ ᱮᱢ ᱪᱟᱞᱟᱣ ᱵᱟᱲᱟ ᱟᱠᱟᱱᱟ
ᱦᱮᱸ ᱪᱟᱞᱟᱣ ᱟᱠᱟᱱ ᱜᱤᱭᱟᱹᱧ
ᱦᱩᱲᱩ ᱨᱚᱦᱚᱭ ᱥᱚᱢᱚᱭ ᱟᱹᱰᱤ ᱨᱚᱢᱚᱡᱽ ᱵᱩᱡᱷᱟᱹᱜᱼᱟ ᱥᱮ ᱪᱮᱫ ᱟᱸᱡᱚᱢ ᱟᱠᱟᱫᱟ
ᱢᱚᱡᱽ ᱜᱮ ᱵᱩᱡᱩᱜᱼᱟ
ᱚᱻ ᱟᱯᱮᱥᱮᱫ ᱩᱱᱠᱩ ᱦᱩᱲᱩ ᱨᱚᱦᱚᱭ ᱥᱚᱢᱚᱭ ᱜᱚᱸᱜᱷᱟ ᱠᱚᱯᱮ ᱧᱟᱢ ᱠᱚ ᱛᱟᱦᱮᱱᱟ ᱠᱟᱴᱠᱚᱢ ᱠᱚ ᱦᱟᱹᱠᱩ ᱠᱚ
ᱜᱚᱝᱜᱷᱟ ᱠᱟᱴᱠᱚᱢ ᱦᱟᱹᱠᱩ ᱦᱳᱲᱩ ᱨᱚᱦᱚᱭ ᱥᱚᱢᱚᱭ ᱚᱠᱛᱚ ᱧᱟᱢᱚᱜᱼᱟ
ᱟᱹᱰᱤ ᱪᱚᱨᱚᱠ ᱟᱨ ᱜᱚᱸᱜᱷᱟ ᱠᱚᱯᱮ ᱩᱛᱩ ᱵᱟᱲᱟ ᱠᱚ ᱛᱟᱦᱮᱱ ᱜᱮᱭᱟ
ᱩᱛᱩ ᱠᱚᱜᱮᱭᱟᱞᱮ ᱩᱛᱩ ᱠᱚᱣᱟᱞᱮ ᱜᱚᱸᱜᱷᱟ ᱨᱚᱠᱚᱡ ᱞᱮ ᱩᱛᱩ ᱠᱚᱣᱟᱞᱮ
ᱪᱮᱫ ᱞᱮᱠᱟ ᱵᱩᱡᱷᱟᱹᱜᱼᱟ ᱥᱚᱲᱚᱢ ᱨᱮ
ᱟᱹᱰᱤ ᱢᱚᱡᱽ
ᱦᱳᱭ ᱟᱯᱮ ᱥᱮᱱᱟᱜ ᱢᱟᱱᱮ ᱵᱟᱸᱫᱷ ᱠᱚ ᱢᱮᱱᱟᱜ ᱜᱮᱭᱟ ᱜᱟᱹᱰᱭᱟᱹ ᱢᱟᱱᱮ ᱚᱠᱟ ᱠᱚᱨᱮ ᱠᱚ ᱛᱩᱯᱩᱱ ᱜᱮᱭᱟ
ᱜᱟᱹᱰᱭᱟᱹ ᱠᱚ ᱢᱮᱱᱟᱜᱼᱟ ᱜᱟᱹᱰᱭᱟᱹ ᱜᱟᱹᱰᱭᱟᱹ ᱠᱚᱨᱮᱱ ᱛᱮ ᱛᱩᱯᱩᱱ ᱦᱩᱭᱩᱜᱼᱟ ᱚᱲᱟᱜ ᱠᱚᱨᱮ ᱦᱚ ᱢᱤᱫᱵᱟᱨ ᱦᱚᱲ ᱫᱚ ᱡᱟᱦᱟᱸᱟᱭ ᱡᱮᱢᱚᱱ ᱡᱚᱛᱚ ᱦᱚᱲ ᱫᱚ ᱜᱟᱹᱰᱭᱟᱹ ᱫᱚ ᱵᱟᱠᱚ ᱪᱟᱞᱟᱜᱼᱟ
ᱦᱮᱸᱻᱻ
ᱚᱲᱟᱜ ᱠᱚᱨᱮᱫ ᱦᱚᱸ ᱠᱚᱞ ᱠᱚ ᱚᱱᱠᱟ ᱴᱤᱭᱩ ᱠᱚᱞ ᱢᱮᱱᱟᱜᱼᱟ
ᱚᱻᱻ ᱟᱹᱰᱤ ᱱᱟᱯᱟᱭ ᱜᱤᱧ ᱵᱩᱡᱷᱟᱹᱣ ᱠᱮᱫᱟ ᱟᱢᱟᱜ ᱨᱚᱲ ᱟᱸᱡᱚᱢ ᱛᱮ
ᱦᱩᱸ ᱟᱨ ᱟᱯᱮ ᱥᱮᱱ ᱫᱚ ᱚᱠᱟᱮᱠᱟ ᱜᱟᱹᱰᱭᱟᱹ ᱠᱚ
ᱟᱞᱮ ᱥᱮᱫ ᱫᱚ ᱢᱟᱱᱮ ᱢᱟᱨᱟᱝ ᱢᱟᱨᱟᱝ ᱵᱟᱸᱫᱷ ᱢᱮᱱᱟᱜᱼᱟ ᱢᱟᱱᱮ ᱱᱟᱹᱭ ᱱᱟᱹᱭ ᱠᱚ ᱢᱮᱱᱟᱜᱼᱟ ᱡᱟᱦᱟᱸ ᱫᱚ ᱰᱮᱢ ᱠᱚ ᱢᱮᱱᱟᱜᱼᱟ ᱱᱟᱹᱭ ᱞᱮᱠᱟᱜ ᱜᱮ ᱚᱱᱟ ᱫᱚ ᱱᱟᱹᱭ ᱜᱟᱰᱟ ᱞᱮᱠᱟᱜᱮ ᱟᱫᱚ ᱚᱱᱟ ᱱᱟᱹᱭ ᱰᱮᱢ ᱠᱚᱨᱮ ᱜᱮᱞᱮ ᱛᱩᱯᱩ ᱛᱩᱯᱩᱱᱟᱞᱮ ᱟᱫᱚ ᱢᱟᱱᱮ ᱟᱞᱮ ᱡᱟᱦᱟᱸ ᱞᱮ ᱛᱩᱯᱩᱱᱟ ᱚᱸᱰᱮ ᱫᱚ ᱰᱮᱢ ᱠᱟᱱᱟ ᱥᱮ ᱟᱹᱰᱤ ᱢᱟᱨᱟᱝ ᱛᱮ ᱢᱮᱱᱟᱜᱼᱟ ᱟᱫᱚ ᱚᱸᱰᱮ ᱫᱚ ᱱᱟᱹᱣᱠᱟᱹ ᱠᱚᱦᱚᱸ ᱢᱮᱱᱟᱜᱼᱟ ᱡᱟᱦᱟᱸ ᱫᱚ ᱫᱟᱜ ᱪᱮᱛᱟᱱ ᱨᱮ ᱰᱷᱚᱭᱞᱟᱝ ᱵᱟᱲᱟᱭᱟ ᱚᱱᱟ ᱦᱚᱸ ᱢᱮᱱᱟᱜ ᱛᱟᱞᱮᱭᱟ,
ᱟᱸ ᱟᱹᱰᱤ ᱱᱟᱯᱟᱭ,
ᱦᱳᱭ
ᱟᱢᱟᱜ ᱠᱟᱛᱷᱟ ᱠᱚ ᱟᱸᱡᱚᱢ ᱠᱟᱛᱮ ᱟᱹᱰᱤ ᱱᱟᱯᱟᱭ ᱤᱧ ᱵᱩᱡᱽ ᱠᱮᱫᱟ,
ᱦᱮᱸ ᱟᱫᱚ ᱢᱟᱱᱮ ᱟᱯᱮ ᱥᱮᱫ ᱫᱚ ᱢᱟᱱᱮ ᱵᱟᱸᱫᱽ ᱠᱚ ᱢᱮᱱᱟᱜ ᱜᱮᱭᱟ ᱟᱫᱚ ᱵᱟᱸᱫᱽ ᱨᱮ ᱦᱟᱹᱠᱩ ᱠᱚᱯᱮ ᱟᱲᱟᱜ ᱠᱟᱜ ᱠᱚᱜᱮᱭᱟ?
ᱦᱮᱸ ᱟᱲᱟᱜ ᱠᱚᱣᱟᱞᱮ ᱦᱟᱹᱠᱩ ᱠᱚ ᱢᱮᱱᱟᱜ ᱠᱚᱣᱟ,
ᱪᱮᱞᱮ ᱪᱮᱞᱮ ᱦᱟᱹᱠᱩ ᱯᱮ ᱟᱲᱟᱜ ᱠᱚ ᱛᱟᱦᱮᱱ ᱜᱮᱭᱟ ᱟᱯᱮ ᱥᱮᱫ ᱫᱚ?
ᱩᱱᱠᱩ ᱢᱟᱝᱜᱽᱨᱤ ᱠᱚᱦᱚᱸ ᱞᱮ ᱟᱲᱟᱜ ᱠᱚᱣᱟ ᱠᱟᱛᱞᱟ ᱠᱚ ᱯᱚᱱᱟ ᱠᱚ ᱯᱚᱱᱟ ᱡᱟᱦᱟᱸᱭ ᱨᱩᱭ ᱠᱚ ᱢᱮᱛᱟ ᱠᱚᱣᱟ ᱨᱩᱭ ᱢᱟᱪᱷ ᱠᱟᱛᱞᱟ,
ᱚᱻᱻᱟᱹᱰᱤ ᱱᱟᱯᱟᱭ ᱾ ᱟᱯᱮ ᱥᱮᱫ ᱫᱚ ᱩᱱᱠᱩ ᱜᱟᱹᱲᱟᱹᱭ ᱠᱚ ᱪᱚᱲᱜᱚᱡ ᱠᱚ ᱢᱮᱱᱟᱜ ᱠᱚᱜᱮᱭᱟ ᱾
ᱟᱨ ᱩᱱᱠᱩ ᱫᱚ ᱠᱚ ᱧᱟᱢᱚᱜ ᱟᱠᱚ ᱠᱚ ᱵᱟᱹᱭᱦᱟᱹᱲ ᱠᱚᱨᱮ ᱠᱚ ᱧᱟᱢᱚᱜᱼᱟ, ᱾ ᱩᱱᱠᱩ ᱫᱚ ᱜᱟᱹᱲᱟᱹᱭ ᱠᱚ ᱪᱚᱲᱜᱚᱡ, ᱾ ᱠᱚ ᱫᱩᱲᱤ ᱠᱚ ᱵᱩᱢᱵᱩᱡ ᱠᱚ ᱯᱩᱴᱷᱤ ᱠᱚ ᱰᱟᱹᱲᱠᱟᱹ ᱠᱚ, ᱞᱩᱞᱦᱤ ᱦᱟᱹᱠᱩ,
ᱦᱳᱭ,
ᱩᱱᱠᱩ ᱠᱚᱫᱚ
ᱟᱫᱚ ᱪᱟᱸᱫᱳ ᱵᱚᱸᱜᱟ ᱢᱟ ᱵᱤᱥᱤ ᱫᱟᱜ ᱡᱟᱹᱲᱤ ᱢᱟ ᱵᱟᱭ ᱫᱟᱜ ᱡᱟᱹᱲᱤ, ᱠᱟᱜ ᱵᱚᱱ ᱠᱟᱱ ᱟᱫᱚ ᱟᱥᱟᱲ ᱵᱚᱸᱜᱟ ᱦᱚᱸ ᱦᱚᱜᱼᱚᱭ ᱥᱮᱴᱮᱨ ᱟᱠᱟᱱᱟ, ᱟᱫ ᱟᱫᱚ ᱱᱤᱛᱚᱜ ᱜᱮ ᱡᱩᱫᱤ ᱢᱚᱸᱡᱽ ᱛᱮ ᱵᱟᱵᱚᱱ ᱪᱟᱥ ᱟᱵᱟᱫᱟ ᱟᱫᱚ ᱪᱮᱠᱟ ᱠᱟᱛᱮ ᱛᱟᱦᱚᱞᱮ ᱵᱚᱱ ᱛᱟᱦᱮᱱᱟ ᱦᱮᱸ ᱥᱮ ᱟᱫᱚ ᱟᱢ ᱫᱚ ᱪᱮᱫ ᱞᱮᱠᱟ ᱪᱮᱠᱟᱢ ᱢᱚᱱᱮᱭᱟ ᱪᱟᱸᱫᱳ ᱵᱚᱸᱜᱟ ᱫᱟᱜ ᱡᱟᱹᱲᱤ ᱮᱸ ᱞᱮᱠᱷᱟᱱ ᱵᱷᱟᱜᱮ ᱦᱩᱭᱩᱜᱼᱟ ᱥᱮ ᱵᱟᱝ?
ᱦᱮᱸ ᱪᱟᱸᱫᱳ ᱵᱚᱸᱜᱟᱭ ᱫᱟᱜ ᱡᱟᱹᱲᱤ ᱞᱮᱠᱷᱟᱱ ᱟᱹᱰᱤ ᱱᱟᱯᱟᱭ ᱦᱩᱭᱩᱜᱼᱟ ᱟᱹᱰᱤ ᱦᱚᱲᱟᱜ ᱜᱮ ᱟᱹᱰᱤ ᱱᱟᱯᱟᱭ, ᱪᱟᱥᱵᱟᱥ ᱵᱷᱟᱜᱮ ᱦᱩᱭᱩᱜᱼᱟ ᱟᱨ ᱵᱟᱝᱠᱷᱟᱱ ᱫᱚ ᱟᱹᱰᱤᱜᱟᱱ ᱟᱱᱟᱴ ᱦᱩᱭᱩᱜᱼᱟ ᱫᱟᱜ ᱡᱟᱹᱲᱤ ᱵᱟᱝ
ᱦᱳᱭ, ᱟᱵᱚ ᱥᱟᱱᱛᱟᱲ ᱦᱚᱯᱚᱱ ᱢᱟ ᱮᱸ ᱦᱩᱲᱩ ᱨᱚᱦᱚᱭ ᱢᱟᱱᱮ ᱪᱟᱥᱵᱟᱥ ᱢᱟᱱᱮ ᱦᱚᱲ ᱠᱟᱱ ᱜᱮᱭᱟᱵᱚᱱ ᱟᱵᱚ ᱫᱚ ᱱᱤᱭᱟᱹ ᱦᱚᱛᱮᱜ ᱜᱮᱵᱚᱱ ᱡᱚᱢᱟ ᱟᱵᱚ ᱛᱚ ᱩᱱᱟᱹᱜ ᱫᱚ ᱠᱟᱹᱣᱰᱤ ᱟᱱᱟᱴ ᱠᱷᱟᱹᱛᱤᱨ ᱛᱮ ᱟᱵᱚ ᱫᱚ ᱪᱮᱛᱟᱱ ᱥᱮᱫ ᱫᱚ ᱵᱟᱵᱚᱱ ᱪᱟᱞᱟᱣ ᱫᱟᱲᱮᱜ, ᱠᱷᱮᱱᱚᱴ ᱛᱮ, ᱟᱫᱚ ᱪᱟᱸᱫᱳᱣᱟᱜ ᱫᱟᱭᱟᱛᱮ ᱡᱩᱫᱤ ᱫᱟᱜ ᱡᱟᱹᱲᱤ ᱵᱟᱭ ᱮᱢᱟ ᱵᱚᱱᱟ ᱟᱫᱚ ᱪᱤᱠᱟᱹ ᱠᱟᱛᱮᱜ ᱵᱚᱱ ᱨᱚᱦᱚᱭᱟ ᱵᱟᱝ
ᱦᱮᱸ ᱟᱹᱰᱤ ᱫᱟᱜ ᱡᱟᱹᱲᱤ ᱡᱩᱫᱤ ᱵᱟᱝ ᱦᱩᱭᱩᱜᱼᱟ ᱛᱟᱦᱚᱞᱮ ᱟᱹᱰᱤ ᱠᱚᱥᱴᱚ ᱨᱮᱱᱟᱜ ᱫᱤᱱ,
ᱦᱳᱭ, ᱟᱫᱚ ᱢᱟᱱᱮ ᱚᱱᱟᱜᱮ ᱤᱧ ᱦᱚᱧ ᱢᱮᱱᱟ ᱫᱟᱜ ᱡᱟᱹᱲᱤ ᱞᱮᱠᱷᱟᱱ ᱦᱩᱲᱩ ᱠᱚᱵᱚᱱ ᱨᱚᱦᱚᱭ ᱦᱚᱛ ᱛᱟ ᱵᱤᱞᱤᱜ ᱛᱟᱵᱚᱱᱟ ᱦᱮᱲᱦᱮᱫ ᱟᱵᱚᱱ ᱵᱤᱞᱤᱜᱼᱟ ᱦᱩᱲᱩ ᱵᱚᱱ ᱟᱸ ᱠᱷᱮᱛ ᱠᱷᱚᱱ ᱵᱚᱱ ᱟᱹᱜᱩᱭᱟᱵᱚᱱ ᱫᱟᱞᱟᱞᱟᱵᱚᱱ ᱛᱮᱠᱮᱭᱟᱵᱚᱱ ᱛᱚᱵᱮ ᱥᱮᱵᱚᱱ ᱡᱚᱢᱟ, ᱾
ᱦᱳᱭ ᱥᱮ
ᱟᱯᱮ ᱥᱮᱱ ᱦᱚᱸ ᱢᱟᱱᱮ ᱱᱚᱝᱠᱟ ᱜᱮ ᱠᱚ ᱠᱚᱨᱟᱣ ᱜᱮᱭᱟ ᱠᱚ?
ᱚᱠᱟ ᱞᱮᱠᱟ?
ᱢᱟᱱᱮ ᱦᱚᱜ-ᱚᱭ ᱟᱯᱮ ᱦᱚᱸᱯᱮ ᱯᱳᱭᱞᱳ ᱫᱚ ᱦᱩᱲᱩ ᱯᱮ ᱨᱚᱦᱚᱭᱟ ᱫᱤᱭᱮ ᱯᱚᱨ ᱯᱮ ᱦᱮᱲᱦᱮᱫᱟ, ᱾ ᱚᱱᱟ ᱠᱚ ᱦᱩᱭᱩᱜ ᱛᱟᱦᱮᱱ ᱜᱮᱭᱟ, ᱾
ᱦᱮᱸ ᱦᱮᱸ ᱚᱱᱠᱟ ᱜᱮ,
ᱪᱮᱠᱟ ᱯᱮ ᱠᱚᱨᱟᱣᱟ ᱱᱟᱥᱮ ᱱᱟᱜ ᱞᱟᱹᱭ